ᱦᱮᱸ ᱡᱚᱦᱟᱨ ᱜᱮ ᱜᱚᱢᱠᱤ ᱟᱹᱞᱤᱧᱟᱜ ᱨᱚᱲ ᱟᱸᱡᱚᱢᱚᱜ ᱠᱟᱱᱟ?
ᱦᱮᱸ ᱜᱚᱢᱠᱮ ᱟᱸᱡᱚᱢᱚᱜ ᱠᱟᱱᱟ ᱨᱚᱲ ᱟᱞᱤᱧᱟᱜ ᱟᱸᱡᱚᱢᱚᱜ
ᱦᱮᱸ ᱟᱵᱤᱱᱟᱜ ᱦᱚᱸ ᱟᱸᱡᱚᱢᱚᱜ ᱠᱟᱱᱟ ᱥᱟᱯᱷᱟ ᱜᱮ᱾ ᱟᱫᱚ ᱛᱟᱞᱮ ᱜᱚᱝᱠᱮ ᱱᱟᱯᱟᱭ ᱵᱟᱲᱟ ᱜᱮ?
ᱦᱮᱸ ᱱᱚ ᱱᱟᱯᱟᱭ ᱵᱟᱲᱟ ᱜᱮ ᱦᱟᱸᱜ ᱾
ᱟᱪᱪᱷᱟ ᱟᱪᱪᱷᱟ, ᱦᱮᱸ ᱟᱞᱤᱧ ᱦᱚᱸ ᱱᱤᱭᱟᱹ ᱜᱷᱟᱹᱲᱤᱡ ᱫᱚ ᱦᱟᱸᱜ ᱱᱟᱯᱟᱭ ᱜᱮ ᱱᱟᱯᱟᱭ ᱫᱚ ᱾ ᱛᱟᱞᱮ ᱜᱚᱢᱠᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱱᱤᱛᱳᱜ ᱫᱚ ᱱᱚᱣᱟ ᱟᱛᱳ ᱨᱮ ᱪᱮᱫ ᱠᱟᱹᱢᱤ ᱵᱟᱲᱟ ᱦᱳᱭ ᱵᱟᱲᱟᱜ ᱠᱟᱱᱟ ᱾
ᱠᱟᱹᱢᱤ ᱠᱚ ᱫᱚ ᱱᱤᱛᱳᱜ ᱫᱚ ᱦᱟᱸᱜ ᱪᱮᱫ ᱦᱚᱸ ᱵᱟ ᱱᱚᱜᱼᱚᱭ ᱾ ᱫᱩᱲᱩᱵ ᱵᱟᱲᱟ ᱜᱮ ᱟᱨ ᱦᱩᱲᱩ ᱠᱚ ᱨᱚᱦᱚᱭ ᱵᱟᱲᱟ ᱦᱩᱭᱩᱜ ᱠᱟᱱᱟ ᱱᱚᱜᱼᱱᱟ ᱠᱚ ᱜᱮ ᱠᱟᱹᱢᱤ ᱫᱚ ᱾
ᱟᱫᱚ ᱦᱩᱲᱩ ᱨᱚᱦᱚᱭ ᱠᱚ ᱫᱚ ᱦᱩᱭ ᱵᱟᱲᱟ ᱠᱟᱱᱟ?
ᱦᱮᱸ ᱦᱩᱲᱩ ᱨᱚᱦᱚᱭ ᱠᱚ ᱫᱚ ᱦᱟᱸᱜ ᱪᱟᱵᱟ ᱦᱮᱡ ᱞᱮᱠᱟᱜᱮ ᱦᱟᱸᱜ ᱯᱨᱟᱭ ᱫᱚ ᱟᱨ ᱚᱱᱟ ᱮᱸ ᱪᱮᱫ ᱤᱧ ᱞᱟᱹᱭ ᱟᱵᱮᱱᱟ ᱾ ᱮᱸ ᱤᱭᱟᱹ ᱠᱚᱨᱮ ᱱᱚᱜᱼᱱᱚᱝᱠᱟ ᱾ ᱵᱟᱹᱫᱽ ᱠᱚᱨᱮᱱᱟᱜ ᱵᱟᱹᱭᱦᱟᱹᱲ ᱠᱚᱨᱮᱱᱟᱜ ᱦᱟᱞᱠᱟ ᱫᱷᱟᱨᱟ ᱠᱟᱹᱴᱤᱡ ᱵᱟᱹᱠᱤ ᱢᱮᱱᱟᱜᱼᱟ ᱤᱱᱟᱹ ᱠᱷᱟᱡ ᱜᱮ ᱪᱟᱵᱟᱜᱼᱟ ᱾
ᱟᱪᱪᱷᱟ ᱟᱪᱪᱷᱟ, ᱛᱚᱵᱮ ᱜᱚᱢᱠᱮ ᱢᱮᱱ ᱫᱟᱞᱤᱧ ᱦᱩᱲᱩ ᱱᱚᱜᱼᱚᱭ ᱨᱚᱦᱚᱭ ᱠᱮᱫᱟ ᱵᱚᱱ ᱾ ᱨᱚᱦᱚᱭ ᱠᱟᱛᱮᱫ ᱛᱤᱱᱟᱹᱜ ᱫᱤᱱ ᱢᱟᱱᱮ ᱛᱤᱱᱟᱹᱜ ᱚᱱᱟ ᱦᱩᱲᱩ ᱵᱤᱞᱤ ᱛᱮ ᱛᱤᱱᱟᱹᱜ ᱪᱟᱸᱫᱳ ᱞᱟᱜᱟᱜᱼᱟ, ᱚᱱᱟ ᱦᱩᱲᱩ ᱪᱟᱫᱚᱜ ᱛᱮ?
ᱦᱮᱸ, ᱱᱚᱜ-ᱚᱭ ᱛᱚ ᱱᱤᱭᱟᱹ ᱫᱚ ᱥᱨᱟᱵᱚᱱ ᱦᱟᱸᱜ ᱛᱚ ᱦᱟᱸᱜ ᱪᱟᱵᱟ ᱦᱤᱡᱩᱜ ᱠᱟᱱᱟ ᱾
ᱦᱩᱸ,
ᱮᱸ ᱱᱚᱜᱼᱚᱭ ᱵᱷᱟᱫᱚᱨ ᱟᱥᱤᱱ ᱟᱵᱮᱱ ᱞᱟᱜᱟᱣ ᱫᱚ ᱞᱟᱜᱟᱜ ᱜᱮᱭᱟ᱾ ᱮᱸ ᱪᱮᱜ ᱞᱤᱧ ᱞᱟᱹᱭ ᱵᱤᱱᱟ ᱟᱹᱞᱤᱧ ᱦᱚᱸ ᱩᱱᱟᱹᱜ ᱫᱚ ᱜᱚᱲᱚ ᱵᱟᱲᱟ ᱠᱚᱞᱤᱧ ᱩᱱᱟᱹᱜ ᱫᱚ ᱟᱹᱞᱤᱧ ᱦᱚᱸ ᱦᱤᱥᱟᱹᱵᱽ ᱠᱚ ᱫᱚ ᱦᱟᱸᱜ ᱾ ᱤᱨ ᱢᱟ ᱚᱱᱮ ᱤᱭᱟᱹ ᱠᱚᱨᱮ ᱠᱚ ᱤᱨ ᱵᱟᱲᱟᱭ ᱥᱟᱠᱨᱟᱛ ᱠᱚᱛᱮ ᱚᱠᱚᱭ ᱠᱚ ᱫᱚ ᱾
ᱟᱪᱪᱷᱟ ᱟᱪᱪᱷᱟ, ᱟᱨ ᱜᱚᱝᱠᱮ ᱪᱤᱠᱟᱹᱛᱮ ᱵᱩᱡᱷᱟᱹᱜᱼᱟ ᱡᱮ ᱱᱚᱣᱟ ᱦᱩᱲᱩ ᱫᱚ ᱵᱤᱞᱤᱭᱱᱟ ᱢᱮᱱᱛᱮ ᱫᱚ? ᱚᱱᱟ ᱵᱩᱡᱷᱟᱹᱣ ᱜᱮᱭᱟ ᱪᱤᱠᱟᱹᱛᱮ ᱡᱮ ᱱᱤᱛᱚᱜ ᱫᱚ ᱤᱨ ᱞᱟᱹᱠᱛᱤᱜ ᱠᱟᱱᱟ? ᱥᱮ ᱟᱹᱣᱨᱤᱭᱟᱜᱼᱟ ᱥᱮ ᱦᱩᱭ ᱠᱟᱱᱟ?
ᱦᱮᱸ ᱵᱩᱡᱷᱟᱹᱣ ᱫᱚ ᱱᱚᱜᱼᱚᱭ ᱛᱚ ᱤᱭᱟᱹ ᱞᱟᱹᱭ ᱜᱟᱱᱚᱜᱼᱟ ᱵᱤᱞᱤᱜ-ᱟ ᱛᱚ,
ᱦᱮᱸ ᱟᱫᱚ ᱪᱤᱠᱟᱹᱛᱮ ᱵᱩᱡᱷᱟᱹᱣ ᱜᱮᱭᱟ ᱡᱮ ᱱᱚᱣᱟ ᱫᱚ ᱵᱤᱞᱤᱭ ᱠᱟᱱᱟ ᱢᱮᱱᱛᱮ?
ᱥᱟᱨ ᱪᱟᱯᱟᱱ᱾ ᱱᱚᱜᱼᱚᱭ ᱠᱟᱞᱟᱨ ᱡᱮᱢᱚᱱ ᱨᱚᱝ ᱠᱚ ᱯᱟᱞᱴᱟᱜᱼᱟ ᱱᱤᱛᱚᱜ ᱫᱚ ᱧᱮᱞ ᱢᱮ ᱱᱟᱦᱟᱜ ᱦᱟᱹᱨᱭᱟᱹᱲ ᱜᱮᱭᱟ᱾ ᱟᱨᱚ ᱩᱧ ᱫᱷᱟᱨᱮ ᱫᱚ ᱦᱟᱸᱜ ᱧᱮᱞ ᱵᱮᱱ ᱦᱟᱸᱜ ᱥᱟᱥᱟᱝ ᱜᱮ ᱵᱩᱡᱽ ᱧᱮᱞᱚᱜᱼᱟ ᱛᱚ᱾
ᱟᱪᱪᱷᱟ ᱢᱟᱱᱮ ᱥᱟᱥᱟᱝ ᱜᱮ ᱧᱮᱞ ᱞᱮᱠᱷᱟᱱ ᱜᱮ ᱵᱩᱡᱷᱟᱹᱜᱼᱟ ᱡᱮ ᱵᱤᱞᱤᱭ ᱠᱟᱱᱟ ᱥᱮ ᱪᱮᱫ?
ᱦᱮᱸ ᱦᱮᱸ᱾
ᱟᱪᱪᱷᱟ ᱟᱪᱪᱷᱟ ᱟᱪᱪᱷᱟ, ᱚᱱᱟᱜᱮ ᱵᱟᱰᱟᱭ ᱵᱟᱝ ᱛᱟᱦᱮᱸ ᱠᱟᱱᱟ᱾ ᱟᱪᱪᱷᱟ ᱚᱱᱟ ᱦᱩᱲᱩ ᱦᱟᱹᱲᱭᱟᱹᱨ ᱠᱷᱚᱱ ᱥᱟᱥᱟᱝ ᱫᱟᱲᱤᱡ ᱛᱮ ᱚᱱᱟ ᱢᱟᱲᱟᱝ ᱟᱨᱚ- ᱟᱭᱢᱟ ᱜᱟᱱ ᱡᱟᱦᱟᱸᱱᱟᱜ ᱠᱚ ᱪᱤᱠᱟᱹᱭ ᱦᱩᱭᱩᱜᱼᱟ ᱠᱤ ᱡᱮᱢᱚᱱ ᱡᱟᱦᱟᱸᱱᱟᱜ ᱢᱟᱱᱮ ᱟᱨᱚ ᱫᱚᱲᱦᱟ ᱛᱮ ᱨᱚᱦᱚᱭ ᱦᱩᱭᱩᱜ ᱟ ᱥᱮ ᱪᱮᱫ ᱪᱤᱠᱟᱹᱭ ᱦᱩᱭᱩᱜ-ᱟ ᱥᱮ ᱪᱤᱠᱟᱹᱭ ᱦᱩᱭᱩᱜᱼᱟ?
ᱦᱩᱸ, ᱱᱚᱜᱼᱚᱭ ᱦᱩᱲᱩ ᱨᱚᱦᱚᱭ ᱯᱚᱨᱮ ᱫᱚ ᱧᱮᱞ ᱵᱮᱱ ᱦᱟᱜᱸ, ᱦᱮᱲᱦᱮᱫ ᱦᱮᱲᱦᱮᱫ ᱠᱚ ᱞᱟᱹᱭᱟ ᱱᱚᱜᱼᱚᱭ ᱟᱵᱮᱱ ᱥᱟᱨ ᱪᱟᱯᱟᱱ ᱞᱟᱜᱟᱣ ᱵᱮᱱᱟ ᱦᱟᱜᱸ ᱢᱤᱫ ᱫᱷᱟᱣ ᱦᱩᱲᱩ ᱮᱨ ᱠᱟᱛᱮᱫ, ᱦᱮᱸ ᱦᱩᱲᱩ ᱱᱚᱜᱼᱚᱭ ᱡᱮᱢᱚᱱ ᱦᱟᱸᱜ, ᱫᱟᱨᱮᱜ-ᱟ ᱛᱚ᱾
ᱦᱮᱸ᱾
ᱛᱚ ᱦᱟᱸᱜ ᱱᱤᱭᱟᱹ ᱥᱟᱨ ᱪᱟᱯᱟᱱ ᱵᱮᱱ ᱮᱢᱟᱜᱼᱟ ᱟᱨ ᱟᱵᱮᱱ ᱱᱚᱛᱮ ᱦᱮᱲᱦᱮᱫ ᱞᱟᱜᱟᱣ ᱵᱮᱱᱟ᱾ ᱦᱮᱲᱦᱮᱫ ᱵᱟᱲᱟ ᱠᱟᱛᱮᱫ, ᱦᱮᱲᱦᱮᱫ ᱵᱟᱲᱟ ᱠᱟᱛᱮᱫ ᱚᱠᱚᱭ ᱠᱚᱫᱚ ᱦᱮᱲᱦᱮᱫ ᱯᱚᱨᱮ ᱦᱚᱸᱠᱚ ᱮᱢᱟᱜ ᱜᱮᱭᱟ᱾ ᱦᱮᱲᱦᱮᱫ ᱮᱢ ᱵᱟᱲᱟ ᱠᱟᱛᱮᱫ ᱦᱟᱸᱜ,
ᱦᱮᱲᱮᱫ ᱢᱟᱱᱮ ᱦᱮᱲᱮᱫ ᱫᱚ ᱪᱮᱫ ᱪᱤᱠᱟᱹ ᱦᱩᱭᱩᱜᱼᱟ ᱦᱮᱲᱮᱫ ᱴᱟᱜ ᱠᱚ ᱵᱟᱞᱤᱧ ᱵᱩᱡᱷᱟᱹᱣ
ᱛᱚ ᱱᱚ ᱱᱚᱝᱠᱟ, ᱟᱵᱮᱱ ᱡᱟᱦᱟᱸ ᱜᱷᱟᱸᱥ ᱩᱰᱩᱠᱚᱜᱼᱟ, ᱜᱷᱟᱸᱥ ᱫᱚ ᱩᱰᱩᱠᱚᱜ ᱜᱮᱭᱟ ᱛᱚ᱾ ᱦᱚᱸᱜ-ᱱᱟ ᱜᱷᱟᱸᱥ ᱠᱚᱜᱮ ᱟᱵᱮᱱ ᱵᱮᱱ ᱚᱪᱚᱜᱟ ᱥᱮ ᱦᱮᱸ ᱚᱱᱟ ᱠᱚᱵᱮᱱ ᱥᱟᱯᱷᱟᱭᱟ, ᱱᱚᱜᱼᱱᱟ ᱠᱚᱜᱮ ᱦᱮᱲᱦᱮᱫ ᱫᱚ ᱠᱚ ᱢᱮᱛᱟᱜᱼᱟ᱾
ᱢᱟᱱᱮ ᱦᱩᱲᱩ ᱫᱟᱨᱮ ᱥᱚᱨ ᱠᱷᱚᱱ ᱜᱷᱟᱸᱥ ᱠᱚᱞᱤᱧ ᱥᱟᱯᱷᱟᱭᱟ ᱥᱮ ᱪᱮᱫ?
ᱦᱮᱸ ᱚᱪᱚᱜᱟᱵᱮᱱ ᱱᱚᱜ-ᱱᱟ ᱠᱚᱜᱮ ᱦᱮᱲᱮᱫ ᱫᱚᱠᱚ ᱞᱟᱹᱭᱟ᱾
ᱟᱪᱪᱷᱟ ᱤᱱᱟᱹ ᱛᱟᱭᱱᱚᱢ ᱾
ᱤᱱᱟᱹ ᱛᱟᱭᱱᱚᱢ ᱟᱵᱮᱱ ᱦᱮᱲᱮᱫ ᱢᱟ ᱦᱩᱭᱮᱱ,
ᱦᱮᱸ᱾
ᱤᱱᱟᱹ ᱛᱟᱭᱱᱚᱢ ᱦᱟᱸᱜ ᱧᱮᱞ ᱵᱮᱱ ᱟᱵᱮᱱ, ᱦᱮᱸ ᱦᱩᱲᱩ ᱦᱟᱸᱜ ᱛᱚ ᱩᱱ ᱡᱚᱠᱷᱚᱡ ᱫᱚ ᱦᱟᱸᱜ ᱥᱤᱛᱩᱝᱟ ᱛᱚ ᱱᱤᱛᱳᱜ ᱫᱚ ᱮᱸ ᱥᱟᱱ ᱵᱚᱸᱜᱟ ᱱᱚᱜᱼᱚᱭ ᱵᱷᱟᱫᱚᱨ ᱠᱚ ᱦᱟᱸᱜ ᱫᱚ ᱡᱩᱫᱤ ᱵᱷᱟᱫᱚᱨ ᱠᱚᱨᱮ ᱫᱚ ᱵᱟᱭ ᱫᱟᱜᱽ ᱨᱮᱦᱚᱸ ᱥᱟᱱ ᱠᱚ ᱫᱚ ᱦᱟᱸᱜ ᱱᱤᱛᱚᱜ ᱫᱚᱭ ᱵᱟᱲᱟᱭᱮᱫ ᱜᱮᱭᱟ ᱛᱚ ᱛᱚ, ᱡᱚᱛᱚ ᱦᱚᱲᱟᱜ ᱨᱚᱦᱚᱭ ᱠᱚᱫᱚ ᱫᱚ ᱦᱟᱸᱜ ᱟᱹᱣᱨᱤ ᱦᱩᱭᱩᱜ ᱜᱮᱭᱟ ᱛᱚ ᱟᱨ ᱚᱠᱚᱭ ᱠᱚ ᱛᱚ ᱡᱩᱫᱤ ᱵᱮᱱ ᱨᱚᱦᱚᱭ ᱥᱟᱹᱛ ᱠᱮᱫ ᱜᱮᱭᱟ, ᱡᱚᱛᱚ ᱦᱚᱲ ᱜᱮ ᱛᱚ ᱱᱚᱜᱼᱚ ᱱᱚᱝᱠᱟ ᱦᱮᱲᱦᱮᱫ ᱵᱟᱲᱟ ᱠᱟᱛᱮᱫ, ᱟᱨᱚ ᱱᱚᱜᱼᱚᱭ ᱤᱭᱟᱹ, ᱦᱟᱯᱮ ᱦᱟᱸᱜ ᱞᱤᱧ ᱦᱤᱲᱤᱧ ᱠᱮᱫᱟ᱾ ᱱᱚᱜᱼᱚᱭ ᱡᱮ ᱠᱷᱮᱛ ᱠᱚᱨᱮ ᱤᱭᱟᱹ ᱠᱚ ᱮᱢᱟᱜ ᱫᱚ, ᱱᱚᱜ-ᱱᱟ ᱢᱤᱫᱴᱤᱡ ᱥᱟᱨᱡᱚᱢ ᱫᱟᱨᱮ ᱞᱮᱠᱟ ᱢᱤᱫ ᱯᱚᱠᱟᱨ ᱵᱟᱝ ᱵᱚᱱ ᱟᱹᱜᱩᱭᱟ ᱵᱩᱨᱩ ᱠᱷᱚᱱᱟᱜ ᱟᱨ ᱡᱟᱦᱟᱸ ᱠᱷᱮᱛ ᱨᱮᱵᱚᱱ ᱮᱢᱟᱜᱼᱟ᱾ ᱵᱤᱫ ᱵᱟᱲᱟᱭᱟᱵᱚᱱ, ᱪᱮᱫ ᱠᱚ ᱞᱟᱹᱭᱟ ᱦᱟᱸᱜ ᱚᱱᱟ ᱵᱟᱝᱞᱤᱧ ᱞᱟᱹᱭ ᱫᱟᱲᱮᱭᱟᱜ ᱠᱟᱱᱟ᱾ ᱢᱟᱱᱮ ᱟᱹᱞᱤᱧ ᱦᱚᱸ ᱩᱱᱟᱹᱜ ᱪᱟᱹᱥᱤ ᱫᱚ ᱵᱟᱝ ᱠᱟᱱᱟᱞᱤᱧ᱾ ᱱᱚᱝᱠᱟ ᱜᱚᱲᱚ ᱵᱟᱲᱟ ᱠᱚᱣᱟᱞᱤᱧ ᱢᱟᱡᱷᱮ ᱥᱟᱡᱷᱮ᱾
ᱟᱪᱪᱷᱟ ᱟᱪᱪᱷᱟ᱾
ᱦᱮᱸ ᱤᱱᱟᱹ ᱛᱟᱭᱱᱚᱢ ᱦᱟᱸᱜ ᱫᱟᱜ ᱠᱚᱦᱚᱸ ᱦᱤᱸᱡᱤᱫᱚᱜ-ᱟ ᱛᱚ ᱡᱚᱠᱷᱚᱱ ᱵᱤᱞᱤ ᱵᱤᱞᱤ ᱦᱤᱡᱩᱜ-ᱟᱥᱮ ᱦᱮᱸ ᱵᱤᱞᱤᱜ-ᱟ ᱛᱚᱠᱷᱚᱱ ᱦᱟᱸᱜ ᱫᱟᱜ ᱠᱚ ᱟᱸᱡᱮᱫ ᱦᱸᱤᱡᱤᱫᱚᱜ-ᱟ ᱟᱫᱚ ᱠᱷᱮᱛ ᱠᱚᱨᱮᱱᱟᱜ ᱦᱚᱸ
ᱦ
ᱟᱨ ᱨᱚᱝ ᱠᱚᱦᱚᱸ ᱱᱚᱜ-ᱚ ᱱᱚᱝᱠᱟ ᱚᱫᱚᱞ ᱵᱚᱫᱚᱞᱚᱜ-ᱟ ᱦᱮᱸ᱾ ᱦᱟᱹᱲᱭᱟᱹᱲ ᱜᱮ ᱛᱟᱦᱮᱸᱱᱟ ᱛᱚ ᱦᱟᱹᱨᱭᱟᱹᱨ ᱠᱷᱚᱱᱟᱜ ᱧᱮᱞ ᱵᱮᱱ ᱱᱟᱜ ᱥᱟᱥᱟᱝ ᱞᱟᱹᱜᱤᱫᱚᱜ-ᱟ ᱡᱚᱛᱚᱜ ᱜᱮ ᱛᱟᱨᱯᱚᱨᱮ- ᱵᱤᱞᱤ ᱞᱮᱱᱠᱷᱟᱱ ᱢᱟᱵᱮᱱ ᱵᱟᱰᱟᱭ ᱜᱮ ᱤᱨ ᱟᱠᱚ ᱤᱨ ᱠᱟᱛᱮ ᱠᱚ ᱨᱟᱠᱟᱵᱟ᱾
ᱛᱟᱨ ᱜᱚᱝᱠᱮ ᱦᱩᱲᱩ ᱤᱨ ᱦᱩᱭᱱᱟ ᱨᱚᱦᱚᱭ ᱦᱩᱭᱱᱟ ᱵᱤᱞᱤᱭᱮᱱᱟ ᱤᱨ ᱨᱟᱠᱟᱵ ᱦᱩᱭᱱᱟ ᱛᱟᱨ ᱤᱱᱟᱹ ᱛᱟᱭᱱᱢ ᱢᱟ ᱠᱷᱮᱛ ᱢᱟ ᱟᱹᱡᱟᱹᱲᱤ ᱮᱱ᱾ ᱟᱫᱚ ᱤᱱᱟᱹ ᱛᱟᱭᱱᱚᱢ ᱚᱱᱟ ᱚᱱᱟ ᱠᱷᱮᱛ ᱨᱮ ᱛᱚ ᱠᱷᱚᱱ ᱫᱚ ᱠᱟᱹᱢᱤ ᱜᱟᱱᱚᱜ-ᱟ ᱡᱟᱦᱟᱱᱟᱜ ᱟᱨ ᱱᱟᱜ ᱨᱚᱦᱚᱭ ᱜᱟᱱᱚᱜ-ᱟ ᱥᱮ ᱚᱱᱟ ᱠᱷᱮᱛ ᱫᱚ ᱟᱫᱚ ᱩᱱᱠᱟ ᱟᱡᱟᱹᱲᱤ ᱜᱮ ᱛᱟᱦᱮᱸᱱᱟ ᱥᱮ ᱪᱮᱞᱠᱟ?
ᱡᱟᱹᱲᱤ ᱫᱚ ᱵᱟᱝ ᱟᱵᱮᱱ ᱫᱚ ᱟᱹᱡᱟᱹᱲᱤ ᱦᱚᱸᱵᱮᱱ ᱫᱟᱲᱮᱭᱟᱜ-ᱟ, ᱨᱚᱦᱚᱸᱭ ᱦᱚᱸᱵᱮᱱ ᱫᱟᱲᱮᱭᱟᱜ-ᱟ ᱱᱚᱜ-ᱚᱭ ᱡᱮᱢᱚᱱ ᱪᱟᱥ ᱟᱠᱚ ᱵᱷᱮᱱᱰᱤ ᱵᱤᱞᱟᱹᱛᱤ ᱟᱹᱞᱩ ᱚᱱᱮ ᱚᱱᱠᱟ ᱥᱤᱡᱮᱱ ᱦᱤᱡᱩᱜ-ᱟ ᱛᱚ
ᱚᱱᱟ ᱢᱤᱫᱴᱟᱝ ᱠᱷᱮᱛ ᱨᱮ ᱜᱮ ᱢᱟᱱᱮ ᱡᱟᱦᱟᱸ ᱠᱷᱮᱛᱨᱮ ᱦᱩᱲᱩ ᱵᱚᱱ ᱨᱚᱦᱚᱭ ᱫᱚ? ᱚᱱᱟ ᱠᱷᱮᱛ ᱨᱮ ᱜᱮ ᱟᱵᱟᱨ ᱚᱝᱠᱟ ᱟᱱᱟᱪ ᱯᱟᱹᱛᱤ ᱪᱟᱥ ᱜᱟᱱ-ᱟ ᱥᱮ ᱚᱱᱟ ᱦᱩᱲᱩ ᱠᱷᱮᱛ ᱨᱮ ᱫᱚ ᱦᱩᱲᱩ ᱥᱩᱢᱩᱝ ᱜᱮ ᱥᱮ ᱟᱱᱟᱡᱽ ᱟᱱᱟᱡ ᱥᱩᱢᱝᱜ ᱜᱮ ᱚᱱᱠᱟ ᱥᱮ ᱚᱱᱟ ᱢᱤᱫᱴᱟᱝ ᱠᱷᱮᱛ ᱨᱮ ᱡᱟᱦᱟᱸᱱᱟᱜ ᱜᱮᱵᱤᱱ ᱟᱨᱡᱟᱣ ᱫᱟᱲᱮᱭᱟᱜ-ᱟ?
ᱦᱮᱸ ᱢᱤᱫᱴᱮᱱ ᱢᱮᱱ ᱜᱟᱱᱚᱜ-ᱟ ᱡᱚᱛᱚ ᱜᱮᱵᱮᱱ ᱟᱨᱡᱟᱣ ᱫᱟᱲᱮᱭᱟᱜ-ᱟ ᱟᱫᱚ ᱟᱵᱮᱱ ᱴᱷᱮᱱ ᱚᱱᱟ ᱫᱚ ᱱᱤᱨᱵᱷᱚᱨᱟᱭ ᱪᱮᱫᱟᱜ ᱥᱮ ᱟᱵᱤᱱ ᱦᱩᱲᱩ ᱤᱨ ᱨᱟᱠᱟᱵ ᱠᱟᱛᱮ ᱚᱱᱟ ᱫᱚ ᱢᱤᱫ ᱫᱷᱟᱣ ᱥᱤ ᱯᱟᱴᱟᱣ ᱞᱟᱜᱟᱣ ᱵᱮᱱᱟ ᱠᱷᱮᱛ ᱫᱚ ᱪᱮᱫᱟᱜ ᱥᱮ ᱦᱮᱸ ᱟᱞᱩ ᱵᱮᱱ ᱪᱟᱥ ᱥᱮ ᱡᱟᱦᱟᱸᱱᱟᱜ ᱵᱮᱱ ᱪᱟᱥ ᱟᱵᱮᱱ ᱫᱚ ᱠᱷᱮᱛ ᱵᱟᱵᱮᱱ ᱥᱤ ᱞᱮᱠᱷᱟᱱ ᱫᱚ ᱪᱟᱥ ᱫᱚ ᱟᱨ ᱵᱟᱝ ᱦᱩᱭᱩᱜ-ᱟ ᱥᱮ᱾
ᱢᱟᱱᱮ ᱢᱤᱫᱴᱟᱝ ᱠᱷᱮᱛ ᱨᱮᱜᱮ ᱜᱟᱱᱚᱜ-ᱟ ᱥᱮ ᱚᱱᱟ ᱠᱷᱮᱛ ᱟᱨ ᱚᱱᱟ ᱦᱟᱥᱟ ᱟᱨ ᱟᱞᱟᱫᱟ ᱛᱮ ᱵᱮᱱᱟᱣ ᱦᱩᱭᱩᱜ-ᱟ ᱥᱮ ᱪᱮᱫ ᱞᱮᱠᱟ?
ᱦᱮᱸ ᱦᱟᱥᱟ ᱫᱚ ᱵᱮᱱᱟ ᱦᱟᱥᱟ ᱫᱚ ᱦᱟᱥᱟ ᱫᱚ ᱵᱮᱱᱟᱣ ᱞᱟᱜᱟᱣ ᱵᱤᱱ ᱜᱮᱭᱟ᱾ ᱪᱮᱫᱟᱜ ᱥᱮ ᱟᱵᱮᱱ ᱚᱱᱟ ᱠᱷᱮᱛ ᱡᱩᱫᱤ ᱵᱟᱝᱵᱮᱱ ᱥᱤᱭᱟᱜ-ᱟ ᱛᱚ ᱦᱟᱥᱟ ᱦᱚᱸ ᱥᱮ ᱢᱤᱫᱴᱤᱡ ᱮ ᱟᱹᱨᱠᱤ ᱱᱚᱝᱠᱟ ᱨᱮᱭᱟᱲ ᱧᱚᱜ ᱡᱤᱱᱤᱥᱮ ᱯᱟᱸᱡᱟ ᱥᱮ ᱦᱟᱥᱟ ᱦᱚᱸ ᱡᱩᱫᱤ ᱵᱟᱝ ᱢᱤᱠᱥᱚᱜ-ᱟ ᱥᱮ ᱡᱚᱛᱚ, ᱵᱟᱝ ᱥᱚᱢᱟᱱ ᱤᱭᱟᱹ ᱵᱟᱝ ᱛᱟᱦᱮᱸᱱᱟ᱾ ᱱᱚᱜ-ᱚᱭ ᱡᱮᱢᱚᱱ ᱦᱩᱲᱩ ᱵᱚᱱ ᱨᱚ ᱨᱚᱦᱚᱭᱮᱫᱟ ᱦᱩᱲᱩ ᱨᱚᱦᱚᱭ ᱥᱚᱢᱚᱭ ᱡᱚᱛᱚ ᱠᱷᱮᱛ ᱠᱚ ᱧᱮᱞ ᱵᱮᱱ ᱥᱤ ᱞᱚᱥᱚᱫ ᱫᱟᱠᱚ ᱥᱮ‌ ᱜᱟᱴ ᱜᱩᱰᱟᱹᱣ ᱫᱟ ᱛᱟᱨᱯᱚᱨᱮ ᱦᱩᱲᱩ ᱠᱚ ᱨᱚᱦᱚᱭᱮᱫᱟ᱾ ᱛᱯᱮ ᱛᱚ ᱦᱩᱭᱩᱜ ᱠᱟᱱᱟ ᱵᱟᱠᱷᱟᱱ ᱵᱮᱱ ᱱᱤᱛ ᱦᱟᱸᱜ ᱦᱮᱸ ᱱᱚᱜ-ᱱᱚᱝᱠᱟ ᱫᱟᱨᱮ ᱨᱚᱦᱚᱭ ᱞᱮᱠᱟ ᱛᱚ ᱵᱟᱝ ᱡᱮ ᱥᱩᱫᱩ ᱰᱳᱵᱽ ᱞᱤᱧ ᱞᱟ ᱞᱮᱠᱷᱟᱱ ᱜᱮ ᱦᱤᱡᱩᱜ-ᱟ ᱚᱝᱠᱟ ᱫᱚ ᱵᱟᱝ ᱛᱚ᱾
ᱦᱚᱸ
ᱟᱵᱮᱱ ᱮᱴᱟᱜ ᱵᱮᱞᱟᱛᱤ ᱠᱚᱵᱮᱱ ᱨᱚᱦᱸᱚᱭ ᱞᱮᱠᱷᱟᱱ ᱫᱚ ᱱᱚᱝᱠᱟ ᱰᱩᱵ ᱫᱚ ᱞᱟ ᱞᱟᱜᱟᱣ ᱟᱵᱮᱱ ᱜᱮᱭᱟ ᱠᱟᱹᱴᱤᱡ ᱠᱟᱹᱴᱤᱡ᱾ ᱞᱟ ᱠᱟᱛᱮᱫ ᱚᱱᱟ ᱪᱟᱨᱟ ᱮ ᱮᱹ ᱛᱤ ᱠᱚᱛᱮ ᱜᱮ ᱥᱤ ᱵᱟᱲᱟ ᱠᱟᱛᱮᱜ ᱛᱤ ᱠᱚᱛᱮ ᱜᱮ ᱜᱟᱹᱫᱩᱡ ᱵᱟᱲᱟ ᱠᱟᱛᱮᱜ ᱵᱮᱱ ᱨᱚᱦᱚᱸᱭ ᱠᱟᱜ ᱜᱮ᱾ ᱟᱨ ᱚᱱᱟ ᱠᱷᱚᱱᱟᱜ ᱜᱮ ᱵᱤᱞᱟᱛᱤ ᱠᱚ ᱧᱮᱞ ᱵᱮᱱ ᱫᱟᱨᱮᱜ-ᱟ ᱫᱟᱜ ᱠᱚᱵᱮᱱ ᱮᱢᱟᱜ-ᱟ ᱥᱟᱨ ᱪᱟᱯᱟᱱ ᱠᱚ᱾
ᱦᱚᱜ-ᱚ ᱱᱚᱝᱠᱟ᱾
ᱢᱟᱱᱮ ᱦᱩᱲᱩ ᱪᱟᱥ ᱥᱚᱢᱚᱭ ᱫᱚ ᱡᱚᱠᱷᱚᱱ ᱟᱵᱚ ᱜᱮ ᱵᱚᱱ ᱦᱩᱲᱩ ᱵᱚᱱ ᱨᱚᱦᱚᱸᱭᱟ ᱛᱚᱠᱷᱚᱱ ᱫᱚ ᱦᱩᱲᱩ ᱞᱟᱹᱜᱤᱫ ᱟᱞᱟᱫᱟ ᱚᱛ ᱦᱟᱥᱟ ᱵᱮᱱᱟᱣ ᱦᱩᱭᱩᱜ-ᱟ ᱢᱟᱱᱮ ᱠᱷᱮᱛ ᱟᱞᱟᱫᱟ ᱛᱮ ᱛᱮᱭᱟᱨ ᱦᱩᱭᱩᱜ-ᱟ ᱚᱱᱟ ᱛᱟᱭᱱᱚᱢ ᱦᱩᱲᱩ ᱞᱟᱹᱜᱤᱫ ᱟᱞᱟᱫᱟ ᱨᱟᱱ ᱪᱟᱯᱟᱱ ᱮᱢ ᱦᱩᱭᱩᱜ-ᱟ ᱦᱩᱲᱩ ᱞᱟᱹᱜᱤᱫ ᱟᱞᱟᱫᱟ ᱛᱮ ᱠᱟᱹᱢᱤ ᱦᱩᱭᱩᱜ-ᱟ᱾ ᱛᱟᱯᱚᱨᱮ ᱟᱱᱟᱡᱽ ᱯᱟᱹᱛᱤ ᱞᱟᱹᱜᱤᱫ ᱫᱚ ᱟᱱᱟᱡᱽ ᱯᱟᱹᱛᱤ ᱞᱟᱹᱜᱤᱫ ᱟᱞᱟᱫᱟ ᱚᱱᱠᱟᱱᱟᱜ ᱠᱟᱹᱢᱤ ᱦᱩᱭᱩᱜ-ᱟ ᱚᱱᱠᱟ ᱞᱮᱠᱟᱛ ᱛᱟᱥᱟ ᱵᱮᱱᱟᱣ ᱦᱩᱭᱩᱜᱼᱟ ᱚᱱᱠᱟ ᱥᱮ
ᱦᱮᱸ, ᱚᱱᱠᱟ ᱜᱮ ᱟᱫᱚ ᱮᱸ ᱤᱭᱟᱹ ᱞᱮᱠᱟ ᱫᱚ ᱵᱟᱝ ᱡᱮ, ᱦᱩᱲᱩ ᱨᱚᱦᱚᱭ ᱥᱚᱢᱚᱭ ᱫᱚ ᱡᱮᱢᱚᱱ, ᱟᱲᱮ ᱠᱚᱵᱚᱱ ᱞᱟᱜ ᱵᱟᱲᱟᱭᱟ ᱛᱚ, ᱚᱱᱟ ᱠᱚᱫᱚ ᱟᱲᱮ ᱠᱚᱫᱚ ᱵᱟᱝ ᱞᱟᱜ ᱞᱟᱜᱟᱣ ᱵᱮᱱᱟ᱾
ᱟᱪᱪᱷᱟ ᱟᱪᱪᱷᱟ᱾
ᱜᱚᱝᱠᱮ ᱟᱯᱮᱥᱮᱱ ᱫᱚ, ᱪᱟᱥᱵᱟᱥ ᱫᱚ ᱛᱤᱱᱟᱹᱜ ᱜᱟᱱ ᱯᱮ ᱞᱟᱦᱟ ᱠᱮᱫᱟ?
ᱟᱞᱮ ᱫᱚ ᱪᱟᱥᱵᱟᱥ ᱫᱚ ᱟᱹᱣᱨᱤ ᱮᱦᱚᱵᱚᱜ-ᱟ, ᱪᱮᱫᱟᱜ ᱥᱮ ᱟᱞᱮ ᱫᱚ ᱚ ᱥᱮᱨᱢᱟ ᱡᱟᱹᱲᱤ ᱨᱮᱜᱮ ᱛᱟᱦᱮᱱᱟᱞᱮ, ᱥᱮᱨᱢᱟ ᱡᱟᱹᱲᱤ ᱛᱟᱸᱜᱤ ᱨᱮᱜᱮ, ᱥᱮᱨᱢᱟ ᱡᱟᱹᱲᱤ ᱦᱩᱭᱩᱜ ᱠᱷᱟᱱ ᱫᱚ ᱪᱟᱥ ᱦᱩᱭᱩᱜᱼᱟ, ᱟᱨ ᱵᱟᱠᱷᱟᱱ ᱫᱚ ᱵᱟᱝ᱾ ᱟᱞᱮ ᱥᱮᱫ ᱫᱚ ᱚᱱᱠᱟ ᱞᱮᱠᱟ ᱛᱚ, ᱫᱟᱜ ᱨᱮᱱᱟᱜ ᱚᱱᱠᱟᱱᱟᱜ ᱮᱴᱟᱜ ᱤᱭᱟᱹ ᱫᱚ ᱵᱟᱹᱱᱩᱜᱼᱟ, ᱡᱮᱢᱚᱱ ᱱᱟᱹᱭ, ᱜᱟᱰᱟ, ᱯᱩᱠᱷᱨᱤ, ᱵᱟᱸᱫ ᱚᱱᱟ ᱠᱚᱫᱚ ᱪᱮᱫ ᱦᱚᱸ ᱵᱟᱹᱱᱩᱜᱼᱟ, ᱥᱟᱶᱛᱮ ᱠᱳᱱᱳ ᱥᱟᱢᱢᱟᱨᱥᱮᱞ ᱚᱱᱟ ᱠᱚᱫᱚ ᱪᱮᱫ ᱦᱚᱸ ᱵᱟᱝ, ᱠᱷᱟᱹᱞᱤ ᱥᱮᱨᱢᱟ ᱡᱟᱹᱲᱤ ᱛᱟᱸᱜᱤ ᱨᱮᱜᱤ, ᱥᱮᱨᱢᱟ ᱡᱟᱹᱲᱤ ᱦᱩᱭᱩᱜ ᱠᱟᱱ ᱫᱚ ᱪᱟᱥᱵᱟᱥ ᱡᱟᱦᱟᱱᱟᱜ ᱦᱩᱭᱩᱜᱼᱟ, ᱟᱱᱟᱡᱯᱟᱛᱤ ᱦᱩᱲᱩ ᱡᱟᱦᱟᱱᱟᱜ ᱜᱮ ᱦᱩᱭᱩᱜᱼᱟ, ᱵᱟᱠᱷᱟᱱ ᱫᱚ ᱵᱟᱝ ᱦᱩᱭᱩᱜᱼᱟ ᱪᱮᱫ ᱦᱚᱸ᱾ ᱟᱫᱚ ᱚᱱᱟ ᱠᱷᱟᱹᱛᱤᱨ ᱟᱞᱮ ᱫᱚ, ᱛᱟᱭᱱᱚᱢ ᱧᱚᱜ ᱜᱮ᱾
ᱟᱞᱮ ᱥᱮᱱ ᱫᱚ ᱦᱟᱸᱜ ᱱᱚᱜᱼᱚᱭ ᱛᱚ, ᱫᱟᱜ ᱫᱚᱭ ᱫᱟᱜ ᱵᱟᱲᱟ ᱟᱠᱟᱫ ᱜᱮᱭᱟ, ᱱᱚᱝᱠᱟ ᱪᱟᱥ ᱵᱟᱲᱟ ᱞᱮᱠᱟ ᱫᱚ ᱟᱫᱚ ᱦᱮᱸ ᱞᱟᱹᱭ ᱵᱟᱝ ᱜᱟᱱᱚᱜ ᱠᱟᱱᱟ ᱛᱚ, ᱜᱚᱴᱟ ᱫᱚ ᱥᱚᱢᱟᱱ, ᱥᱚᱢᱟᱱ ᱫᱚ ᱵᱟᱝ ᱥᱚᱢᱟᱱᱟ ᱛᱚ, ᱥᱮᱨᱢᱟ ᱡᱟᱹᱲᱤ ᱦᱚᱸ ᱧᱮᱞ ᱵᱮᱱ ᱦᱟᱸᱜ, ᱟᱵᱮᱱ ᱪᱮᱛᱟᱱ ᱠᱩᱞᱦᱤ ᱨᱮ ᱡᱩᱫᱤ ᱫᱟᱜ ᱠᱮᱫᱟ, ᱧᱮᱞ ᱵᱮᱱ ᱦᱟᱸᱜ ᱪᱮᱫ ᱢᱚᱱᱮ ᱠᱟᱛᱮᱫ ᱪᱚᱝ ᱞᱟᱛᱟᱨ ᱠᱩᱞᱦᱤ ᱨᱮᱫᱚ ᱫᱟᱜ ᱵᱟᱝ᱾ ᱵᱟᱹᱱᱩᱜᱼᱟ ᱵᱟᱭ ᱫᱟᱜ ᱟᱠᱟᱫᱟ, ᱱᱚᱜᱼᱚᱭ ᱱᱚᱝᱠᱟ ᱦᱚᱸ ᱟᱨᱠᱤ ᱦᱩᱭ ᱵᱟᱲᱟ ᱟᱠᱟᱱᱟ, ᱟᱞᱮ ᱱᱚᱛᱮ ᱜᱮ᱾ ᱟᱞᱮ ᱟᱹᱛᱩ ᱨᱮᱜᱮ ᱟᱞᱮ ᱞᱟᱛᱟᱨ ᱴᱚᱞᱟ ᱨᱮᱫᱚ ᱦᱟᱸᱜ ᱱᱚᱜᱼᱚ ᱱᱚᱝᱠᱟᱭ ᱫᱟᱜ ᱮᱫᱟ, ᱞᱟᱛᱟᱨ ᱥᱮᱱ ᱟᱨ ᱦᱮᱸ ᱪᱮᱛᱟᱱ ᱴᱚᱞᱟ ᱨᱮᱫᱚ ᱦᱟᱸᱜ ᱵᱟᱭ ᱫᱟᱜ ᱮᱫᱟ, ᱱᱚᱜᱼᱚ ᱱᱚᱝᱠᱟ ᱦᱚᱸ ᱦᱩᱭ ᱵᱟᱲᱟ ᱟᱠᱟᱱᱟ ᱟᱫᱚ ᱡᱟᱦᱟᱸᱭ ᱦᱚᱭᱛᱳ, ᱞᱟᱹᱭ ᱵᱟᱲᱟᱭ ᱜᱮᱭᱟ ᱞᱮᱭᱟᱭ ᱪᱮᱫ ᱪᱮᱫ ᱦᱚᱛᱮᱡ ᱛᱮ ᱪᱚᱝ ᱪᱟᱸᱫᱳ ᱵᱚᱸᱜᱟ ᱫᱚ, ᱤᱧ ᱫᱷᱟᱨᱮ ᱫᱚ ᱵᱟᱭ ᱫᱟᱜ ᱟᱹᱫᱤᱧ ᱵᱟᱝ ᱢᱮ ᱨᱟᱹᱜᱤ ᱟᱹᱫᱤᱧ ᱥᱮ ᱪᱮᱫ᱾
ᱵᱟᱝ ᱚᱱᱟᱫᱚ ᱪᱟᱸᱫᱳ ᱵᱚᱸᱜᱟ ᱤᱭᱟᱹ ᱫᱚ ᱵᱟᱝ, ᱟᱵᱚᱣᱟᱜ ᱞᱟᱭᱚᱝ ᱨᱮᱱᱟᱜ ᱟᱹᱨᱩ ᱯᱷᱮᱨ ᱠᱷᱟᱹᱛᱤᱨ ᱜᱮ ᱚᱱᱠᱟ ᱟᱠᱟᱱᱟ, ᱫᱟᱨᱮ ᱱᱟᱹᱲᱤ ᱟᱹᱨᱩ ᱯᱷᱮᱨᱟ ᱥᱟᱶᱛᱮ ᱟᱵᱚ ᱞᱟᱭᱚᱝ ᱨᱮᱱᱟᱜ ᱵᱮᱵᱟᱹᱲᱤᱡ, ᱚᱱᱠᱟᱱᱟᱜ ᱡᱟᱦᱟᱸ ᱞᱟᱭᱚᱝ ᱪᱮᱛᱟᱱ ᱨᱮ ᱚᱱᱠᱟᱱᱟᱜ ᱵᱮᱵᱟᱹᱲᱤᱡ ᱯᱨᱚᱵᱷᱟᱵ ᱯᱨᱵᱷᱟᱵ ᱯᱟᱲᱟᱣ ᱟᱠᱟᱱᱟ, ᱚᱱᱟ ᱠᱷᱟᱹᱛᱤᱨ ᱜᱮ ᱚᱱᱠᱟᱜ ᱠᱟᱱᱟ᱾ ᱪᱟᱸᱫᱳ ᱵᱚᱸᱜᱟ ᱫᱚ ᱡᱚᱛᱚ ᱥᱮᱫ ᱠᱚᱭᱚᱜ ᱮᱫᱟᱭ ᱟᱨ ᱡᱚ ᱛᱚ ᱪᱟᱸᱫᱳ ᱵᱚᱸᱜᱟ ᱠᱚᱭᱚᱜ ᱫᱟ ᱵᱚᱞᱛᱮ, ᱪᱟᱸᱫᱳ ᱵᱚᱸᱜᱟ ᱫᱚ ᱠᱚᱭᱚᱜ ᱦᱚᱸ ᱠᱚᱭᱚᱜ ᱵᱟᱝᱟᱸ ᱦᱚ ᱵᱟᱝ ᱚᱱᱟ ᱥᱟᱛᱮ ᱥᱚᱝ ᱫᱚ ᱵᱟᱝ ᱠᱟᱱᱟ᱾ ᱞᱟᱭᱚᱝ ᱪᱮᱛᱟᱱ ᱨᱮ ᱱᱚᱣᱟ ᱠᱚ ᱱᱤᱨᱵᱷᱚᱨᱚᱜ ᱠᱟᱱᱟ ᱟᱨᱠᱤ᱾
ᱦᱮᱸ, ᱟᱨ ᱪᱮᱫᱟᱜ ᱥᱮ ᱮᱸ ᱩᱱᱤᱭᱟᱜ ᱱᱤᱨᱵᱷᱚᱨ ᱨᱮᱦ ᱛᱚ ᱥᱟᱨᱟᱠᱷᱚᱱ ᱛᱟᱦᱮᱸ ᱠᱟᱛᱮᱫ ᱫᱚ ᱵᱟᱝ ᱜᱟᱱᱚᱜᱼᱟ, ᱪᱮᱫᱟᱜ ᱥᱮ ᱟᱵᱮᱱ ᱡᱩᱫᱤ ᱵᱟᱝᱵᱮᱱ ᱠᱟᱹᱢᱤᱭᱟ ᱥᱮ ᱥᱮ ᱡᱟᱦᱟᱱᱟᱜ ᱵᱟᱢ ᱵᱮᱱ ᱪᱤᱠᱟᱹᱭᱟ ᱛᱚ ᱵᱟᱝ ᱜᱟᱱᱚᱜᱼᱟ ᱥᱮ, ᱫᱟᱨᱮ ᱱᱟᱹᱲᱤ ᱦᱚᱸ ᱡᱮᱢᱚᱱ, ᱦᱮᱸ ᱡᱟᱦᱟᱸ ᱠᱚᱨᱮ ᱵᱷᱟᱜᱤ ᱫᱟᱨᱮ ᱱᱟᱹᱲᱤ ᱢᱮᱱᱟᱜᱼᱟ ᱥᱮ, ᱵᱷᱟᱹᱜᱤ ᱟᱵᱚᱦᱟᱣᱟ ᱯᱚᱨᱤᱵᱮᱥ ᱠᱚ ᱛᱟᱦᱮᱸᱱ ᱛᱟᱠᱚᱣᱟ ᱩᱱ ᱩᱱᱠᱩ ᱫᱷᱟᱨᱮ ᱫᱚ ᱧᱮᱞ ᱵᱮᱱ ᱱᱟᱦᱟᱜ ᱚᱵᱷᱟᱵᱽ, ᱥᱮ ᱠᱚᱢᱛᱤ ᱫᱟᱜ ᱠᱚᱨᱮᱱᱟᱜ ᱫᱚ ᱦᱟᱜ ᱚᱱᱠᱟ ᱫᱷᱟᱨᱟ ᱫᱚ ᱵᱟᱝ ᱛᱟᱦᱮᱱ ᱛᱟᱠᱚᱣᱟ᱾
ᱵᱟᱝ ᱛᱟᱦᱮᱸᱱᱟ ᱦᱮᱸ ᱚᱱᱟ ᱜᱤ, ᱞᱟᱭᱚᱝ ᱪᱮᱛᱟᱱ ᱨᱮ ᱚᱱᱟ ᱠᱚᱫᱚ ᱱᱮᱦᱚᱨ ᱤᱭᱟᱹ ᱱᱮ ᱴᱮ ᱴᱮᱦᱟᱴ ᱛᱟᱦᱮᱸᱱ ᱠᱟᱱᱟ᱾ ᱡᱩᱫᱤ ᱫᱟᱨᱮ ᱧᱚ ᱱᱟᱹᱲᱤ ᱯᱩᱨᱟᱹ ᱵᱮᱱ ᱢᱟᱜ ᱩᱡᱟᱹᱲ ᱪᱟᱵᱟᱭᱟ ᱦᱮᱸ ᱠᱳᱱᱳ ᱵᱟᱸᱫᱷ ᱯᱩᱠᱷᱨᱤ ᱪᱮᱫ ᱦᱚᱸ ᱵᱟᱝ ᱛᱟᱦᱮᱸᱱᱟ, ᱮᱸᱰᱮᱠᱷᱟᱱ ᱫᱚ ᱫᱟᱜ ᱡᱟᱹᱲᱤ ᱦᱚ ᱚᱱᱠᱟ ᱞᱮᱠᱟ ᱫᱚ ᱵᱟᱝ ᱦᱩᱭᱩᱜᱼᱟ᱾
ᱦᱮᱸ, ᱟᱨ ᱱᱤᱛᱚᱜ ᱫᱚ ᱦᱟᱸᱜ ᱮ ᱰᱤᱡᱤᱴᱟᱞ ᱡᱩᱜᱽ ᱠᱟᱱᱟ ᱛᱚ, ᱯᱨᱟᱭ ᱜᱮ ᱦᱟᱸᱜ ᱧᱮᱞ ᱵᱮᱱ ᱱᱟᱦᱟᱜ, ᱠᱟᱨᱠᱷᱟᱱᱟ ᱥᱮ ᱡᱟᱦᱟᱱᱟᱜ ᱠᱚ ᱵᱮᱱᱟᱣ ᱮᱫᱟ᱾ ᱦᱮᱸ ᱮ ᱵᱩᱨᱩ ᱠᱚ ᱟᱹᱡᱟᱹᱲᱤ ᱡᱟᱦᱟ ᱛᱟᱯᱚᱨᱮ ᱟᱵᱮᱱ ᱟᱞᱮ ᱱᱚᱛᱮ ᱦᱟᱸᱜ ᱠᱚ ᱞᱟᱹᱭ ᱵᱟᱲᱟᱭᱮᱫᱟ, ᱵᱩᱨᱩ ᱠᱚ ᱟᱹᱡᱟᱹᱲᱤᱭᱟ ᱛᱚ ᱡᱮ ᱵᱩᱨᱩ ᱩᱡᱟᱹᱲᱤ ᱠᱟᱛᱮ ᱱᱚ ᱚᱸᱰᱮ ᱫᱚ ᱱᱚᱝᱠᱟ ᱠᱚ ᱵᱮᱱᱟᱣᱟ, ᱦᱟᱱᱠᱟ ᱠᱚ ᱵᱮᱱᱟᱣᱟ, ᱟᱫᱚ ᱦ ᱪᱤᱠᱟᱹ ᱭᱟᱵᱤᱱ ᱟᱹᱭᱡᱟᱹᱨᱤ ᱨᱮᱫᱚ᱾ ᱮᱸᱜ ᱱᱚᱸᱜᱼᱚ ᱱᱚᱝᱠᱟ ᱫᱟᱨᱮ ᱱᱟᱹᱲᱤ ᱛᱟᱦᱮᱸ ᱞᱮᱱᱠᱷᱟᱱ ᱦᱚᱸ ᱟᱵᱮᱱ ᱢᱚᱱᱮᱟᱜᱼᱟ ᱠᱩᱥᱤ ᱵᱮᱱ ᱵᱩᱡᱟ ᱪᱮᱫᱟᱜ ᱥᱮ ᱫᱟᱨᱮ ᱱᱟᱹᱲᱤ ᱵᱟᱝ ᱵᱟᱝ ᱪᱷᱟᱲᱟ ᱛᱚ ᱟᱨ ᱵᱟᱝ ᱦᱩᱭᱩᱜᱼᱟ ᱥᱮ ᱟᱵᱚ ᱵᱟᱧᱪᱟᱣ ᱵᱟᱝᱵᱚᱱ ᱛᱟᱦᱮᱸᱱᱟ ᱡᱮᱢᱚᱱ ᱫᱟᱜ ᱪᱷᱟᱲᱟ ᱡᱤᱣᱤ ᱵᱷᱟᱜᱤ ᱵᱟᱝ ᱪᱟᱞᱟᱜ ᱛᱟᱵᱚᱱᱟ ᱱᱚᱸᱜᱼᱚ ᱱᱚᱝᱠᱟ ᱜᱮ ᱡᱟᱦᱟᱸ ᱛᱤᱱᱟᱹᱜ ᱜᱮ ᱵᱷᱟᱜᱤ ᱡᱤᱱᱤᱥ ᱡᱚᱢ ᱵᱮᱱ ᱟᱵᱮᱱ ᱡᱩᱫᱤ ᱢᱤᱫ ᱴᱷᱚᱯ ᱦᱚᱸ ᱫᱟᱜ ᱡᱩᱫᱤ ᱵᱟᱝᱵᱮᱱ ᱧᱟᱢᱟ ᱛᱚ ᱟᱵᱮᱱ ᱫᱚ ᱢᱟᱱᱮ ᱵᱮᱠᱟᱨ ᱟᱵᱮᱱ ᱫᱚᱵᱮᱱ ᱞᱟᱹᱭᱟ ᱤᱧ ᱛᱤᱧ ᱮᱸᱜ ᱡᱤᱣᱤ ᱪᱟᱞᱟᱜᱼᱟ ᱥᱮ ᱡᱟᱦᱟᱸ ᱞᱮᱠᱟᱵᱮᱱ ᱵᱩᱡᱷᱟᱹᱣᱟ
ᱦᱮᱸ ᱦᱮᱸ ᱚᱱᱟ ᱜᱮ᱾ ᱢᱟᱱᱮ ᱞᱟᱭᱚᱝ ᱪᱮᱛᱟᱱ ᱨᱮ ᱟᱵᱚ ᱡᱩᱫᱤ ᱵᱮᱵᱟᱹᱲᱤᱡ ᱵᱚᱱ ᱠᱟᱹᱢᱤᱭᱟ ᱟᱵᱚ ᱦᱚᱸ ᱟᱵᱚ ᱪᱮᱛᱟᱱ ᱨᱮ ᱵᱮᱵᱟᱹᱲᱤᱡ ᱦᱩᱭᱩᱜᱼᱟ᱾ ᱟᱵᱚ ᱪᱮᱥᱴᱟᱭ ᱦᱩᱭᱩᱜ ᱛᱟᱵᱚᱱᱟ ᱞᱟᱭᱚᱝ ᱡᱟᱛᱮ ᱱᱟᱯᱟᱭ ᱛᱟᱦᱮᱸᱱ ᱢᱟ ᱮᱰᱮᱠᱷᱟᱱ ᱟᱵᱚ ᱦᱚᱸ ᱱᱟᱯᱟᱭ ᱵᱚᱱ ᱛᱟᱦᱮᱸᱱᱟ᱾ ᱤᱱᱟᱹᱠᱷᱟᱱ ᱚᱠᱛᱚ ᱱᱟᱹᱯᱤᱛ ᱫᱟᱜ ᱚᱠᱛᱚ ᱫᱟᱜᱟᱭ ᱥᱤᱛᱩᱝ ᱚᱠᱛᱚ ᱥᱤᱛᱩᱝ ᱟᱭ ᱡᱟᱹᱯᱩᱫ ᱨᱟᱵᱟᱝ ᱚᱠᱛᱮ ᱨᱟᱵᱟᱝ ᱟᱨ ᱵᱟᱠᱷᱟᱱ ᱫᱚ ᱟᱵᱚ ᱡᱩᱫᱤ ᱞᱟᱭᱚᱝ ᱪᱮᱛᱟᱱ ᱨᱮ ᱵᱮᱵᱟᱹᱲᱤᱡ ᱵᱚᱱ ᱠᱟᱹᱢᱤᱭᱟ ᱵᱤᱨ ᱵᱩᱨᱩ ᱵᱚᱱ ᱢᱟᱜ ᱩᱡᱟᱹᱲ ᱫᱚᱦᱚᱭᱟ ᱮᱸᱰᱮᱠᱷᱟᱱ ᱫᱚ ᱟᱵᱚ ᱪᱮᱛᱟᱱ ᱚᱱᱠᱟᱱᱟᱜ ᱵᱮᱵᱟᱹᱲᱤᱡ ᱦᱩᱭᱩᱜᱼᱟ ᱟᱨᱠᱤ᱾
ᱦᱮᱸ ᱟᱨ ᱟᱹᱞᱤᱧ ᱫᱚᱞᱤᱧ ᱞᱟᱹᱭᱟ ᱟᱞᱮ ᱫᱚ ᱟᱞᱮ ᱫᱚ ᱱᱚᱸᱜᱼᱚ ᱱᱚᱝᱠᱟ ᱱᱚᱸᱜᱼᱚᱭ ᱫᱟᱨᱮ ᱠᱚ ᱨᱚᱦᱚᱭ ᱵᱟᱲᱟᱭ ᱜᱮᱭᱟ ᱛᱚ ᱟᱞᱮ ᱫᱚ ᱦᱟᱸᱜ ᱱᱚᱝᱠᱟ ᱵᱟᱜᱟᱱ ᱠᱚ ᱢᱮᱱᱟᱜ ᱛᱟᱞᱮᱭᱟ ᱟᱫᱚ ᱟᱞᱮ ᱫᱚ ᱫᱟᱨᱮ ᱠᱚᱫᱚᱞᱮ ᱨᱚᱦᱚᱭ ᱜᱮᱭᱟ ᱩᱸᱜ ᱦᱩᱸ ᱱᱚᱸᱜᱼᱚ ᱱᱚᱝᱠᱟ ᱯᱨᱟᱭ ᱟᱨᱠᱤ ᱫᱟᱨᱮ ᱡᱩᱫᱤ ᱞᱮ ᱟ-ᱟᱠᱷᱨᱤᱧ ᱠᱮᱫᱟ ᱛᱟᱹᱣ ᱟᱨᱚ ᱫᱟᱨᱮ ᱨᱮᱞᱮ ᱨᱚᱦᱚᱭᱟ ᱢᱟᱱᱮ ᱦᱚᱭᱛᱚ ᱟᱞᱮᱭᱟᱜ ᱤᱭᱟᱹ ᱠᱚᱨᱮ ᱵᱟᱜᱟᱱ ᱠᱚᱨᱮ ᱫᱟᱨᱮ ᱢᱮᱱᱟᱜᱼᱟ ᱦᱚᱭᱛᱚ ᱯᱟᱸᱪᱴᱤ ᱜᱟᱱ ᱞᱮ ᱦᱮᱸ ᱱᱚᱝᱠᱟ ᱞᱮ ᱢᱟᱜ ᱜᱤᱰᱤ ᱠᱟᱫᱟ ᱥᱮ ᱟᱠᱷᱨᱤᱧ ᱦᱩᱭᱱᱟ, ᱥᱮᱞᱮ ᱥᱟᱦᱟᱱ ᱯᱟᱛᱲᱟᱜ ᱠᱮᱫᱟ ᱡᱟᱦᱟᱸᱱᱟᱜ ᱛᱚ ᱛᱟᱨᱯᱚᱨᱮ ᱟᱞᱮ ᱟᱨᱮ ᱨᱚᱦᱚᱭ ᱫᱚᱲᱦᱟᱭᱟ᱾ ᱟᱨᱚ ᱚᱱᱟ ᱵᱚᱫᱚᱞ ᱛᱮ ᱟᱨᱚ ᱯᱟᱸᱪ ᱪᱷᱚᱴᱤ ᱟᱨᱚ ᱫᱟᱨᱮ ᱱᱚᱝᱠᱟ ᱥᱤᱜᱩᱱ ᱫᱟᱨᱮ ᱠᱟᱥᱢᱟᱨ ᱫᱟᱨᱮ ᱮᱭ ᱥᱚᱵ ᱢᱟᱱᱮ ᱱᱚᱝᱠᱟ ᱞᱮ ᱨᱚᱦᱚᱭ ᱜᱮᱭᱟ᱾
ᱮᱠᱫᱚᱢ ᱚᱱᱟ ᱜᱮ ᱞᱟᱹᱠᱛᱤ ᱠᱟᱱᱟ ᱢᱤᱫᱴᱟᱝ ᱫᱟᱨᱮᱢ ᱢᱟᱜ ᱞᱮᱠᱷᱟᱱ ᱟᱨᱚ ᱢᱚᱬᱮ ᱜᱚᱴᱮᱡ ᱫᱟᱨᱮ ᱢᱟᱜ ᱢᱚᱬᱮ ᱜᱚᱴᱮᱡ ᱫᱟᱨᱮ ᱨᱚᱦᱚᱭ ᱞᱟᱹᱠᱛᱤᱜ ᱠᱟᱱᱟ᱾
ᱦᱮᱸ ᱟᱫᱚ ᱦᱮᱸ ᱟᱞᱮᱭᱟᱜ ᱫᱚ ᱵᱟᱜᱟᱱ ᱢᱮᱱᱟᱜ ᱦᱚᱛᱮᱡ ᱛᱮ ᱱᱚᱸᱜᱼᱚ ᱱᱚᱝᱠᱟ ᱞᱮ ᱨᱚᱦᱚᱭ ᱵᱟᱲᱟᱭᱟ ᱱᱚᱝᱠᱟ ᱟᱫᱚ ᱮᱴᱟᱜ ᱦᱚᱲ ᱫᱚ ᱵᱟᱝ ᱟᱞᱮᱜᱮ ᱟᱞᱮ ᱱᱤᱡᱮ ᱛᱮᱜᱮᱞᱮ ᱨᱚᱦᱚᱭ ᱵᱟᱲᱟᱭᱟ ᱟᱨ ᱮᱴᱟᱜ ᱦᱚᱲ ᱢᱮᱱ ᱠᱟᱛᱮᱫ ᱛᱚ ᱵᱟᱝ ᱦᱩᱭᱩᱜ ᱟᱥᱮ ᱱᱤᱡᱮ ᱵᱟᱢ ᱢᱮᱱ ᱪᱤᱠᱟᱹ ᱡᱟᱦᱟᱸ ᱪᱤᱠᱟᱹ ᱞᱮᱠᱷᱟᱱ
ᱦᱳᱭ ᱱᱤᱡᱮ ᱵᱟᱝ ᱵᱩᱡᱽ ᱞᱮᱠᱷᱟᱱ ᱦᱚᱲᱟᱜ ᱢᱮᱱᱛᱮᱫᱚ ᱡᱷᱚᱛᱚ ᱦᱚᱲ ᱥᱟᱱᱟᱢ ᱦᱚᱲ ᱫᱚ ᱵᱟᱠᱚ ᱵᱩᱡᱷᱟᱹᱣᱟ ᱢᱟᱲᱟᱝ ᱛᱮ ᱱᱤᱡᱮᱛᱮ ᱵᱩᱡᱷᱟᱹᱣ ᱦᱩᱭᱩᱜᱼᱟ᱾
ᱟᱨ ᱜᱚᱢᱠᱮ ᱛᱟᱦᱞᱮ ᱞᱤᱧ ᱞᱟᱹᱭᱫᱟ ᱴᱷᱤᱠ ᱜᱮᱭᱟ ᱚᱠᱛᱚ ᱦᱚᱸᱛᱚ ᱪᱟᱵᱟᱜ ᱠᱟᱱᱟ,
ᱦᱚᱸ ᱦᱚᱸ ᱦᱚᱸ᱾
ᱞᱮ ᱫᱟᱹᱞᱤᱧ ᱜᱚᱢᱠᱮ ᱦᱟᱸᱜ ᱠᱚᱞ ᱨᱩᱭᱟᱹᱲ ᱵᱮᱱ ᱟᱨᱚ ᱴᱷᱤᱠᱼᱟ?
ᱟᱪᱪᱷᱟ ᱴᱷᱤᱠ ᱢᱮᱱᱟᱜᱼᱟ ᱦᱟᱸ᱾
ᱦᱮᱸ᱾